ᱜᱮ ᱦᱮᱞᱳ
ᱦᱮᱞᱳ
ᱟᱵᱤᱱᱟᱜ ᱠᱤ ᱴᱟᱣᱟᱨ ᱟᱹᱞᱤᱧᱟᱜ ᱨᱚᱲ ᱟᱸᱡᱚᱢᱚᱜ ᱠᱟᱱ ᱜᱮᱭᱟ ᱛᱚ?
ᱟᱹᱞᱤᱧᱟᱜ ᱨᱚᱲ ᱟᱸᱡᱚᱢ ᱠᱟᱱ ᱜᱮᱭᱟ ᱛᱚ, ᱦᱮᱸ ᱟᱸᱡᱚᱢᱚᱜ ᱠᱟᱱᱟ ᱾
ᱴᱟᱣᱟᱨ ᱡᱟᱹᱱᱤᱡ ᱟᱵᱤᱱᱟᱜ ᱠᱟᱹᱭ ᱮ ᱰᱤᱥᱴᱟᱵ ᱫᱟ ᱾
ᱱᱤᱛᱚᱜ ᱟᱸᱡᱚᱢᱚᱜ ᱠᱟᱱᱟ? ᱦᱮᱸ ᱟᱸᱡᱚᱢᱚᱜ ᱠᱟᱱᱟ ᱾ ᱪᱮᱠᱟᱭ ᱫᱟᱵᱤᱱ ᱛᱟᱦᱚᱞᱮ ᱱᱤᱛᱚᱜ ᱫᱚ, ᱱᱤᱛᱚᱜ ᱪᱮᱫ ᱦᱚᱸ ᱵᱟᱝ ᱱᱚᱜᱼᱚᱭ ᱫᱩᱲᱩᱵ ᱵᱟᱲᱟ ᱦᱩᱭ ᱟᱠᱟᱱᱟ᱾ ᱟᱵᱮᱱ ᱜᱮ? ᱟᱹᱞᱤᱧ ᱦᱚᱸ ᱫᱟᱠᱟ ᱠᱚ ᱡᱚᱢ ᱵᱟᱲᱟ ᱠᱟᱛᱮᱫ ᱫᱩᱲᱩᱵ ᱵᱟᱲᱟ ᱦᱩᱭ ᱠᱟᱱᱟ ᱾ ᱚ ᱛᱟᱦᱚᱞᱮ ᱟᱯᱮ ᱚᱱᱛᱮ ᱫᱚ ᱪᱟᱥ ᱠᱟᱹᱢᱤ ᱫᱚ ᱛᱤᱱᱟᱹᱜ ᱞᱟᱦᱟᱣ ᱟᱠᱟᱱᱟ?
ᱞᱟᱦᱟ ᱫᱚ ᱞᱟᱦᱟ ᱠᱟᱱᱟ ᱠᱟ ᱵᱟᱹᱫ ᱠᱚᱫᱚ, ᱚᱠᱟ ᱠᱚ ᱫᱟᱜ ᱟᱠᱟᱱᱟ, ᱚᱠᱟ ᱠᱷᱮᱛ ᱠᱚ ᱚᱱᱟ ᱠᱚᱨᱮ ᱫᱚ ᱨᱚᱦᱚᱭ ᱠᱚᱠᱚ ᱟᱨᱟᱢᱵᱷᱚᱜ ᱟᱠᱚ ᱟᱨ ᱡᱷᱚᱛᱚ ᱦᱚᱲᱟᱜ ᱛᱚᱣᱟ ᱛᱚᱞᱟ ᱛᱚ ᱵᱟᱝ ᱤᱭᱟᱹ ᱜᱮᱭᱟ ᱾ ᱢᱟᱱᱮ ᱵᱟᱝ ᱥᱚᱢᱟᱱᱟ, ᱚᱠᱚᱭᱟᱜ ᱠᱚ ᱦᱟᱨᱟ ᱟᱠᱟᱱᱟ ᱩᱱᱠᱩ ᱫᱚᱠᱚ ᱞᱚᱦᱚ ᱨᱚᱦᱚᱭ ᱞᱟᱦᱟ ᱠᱚᱜ ᱚᱠᱚᱭᱟᱜ ᱠᱚᱫᱚ ᱠᱟᱹᱴᱤᱡ ᱜᱮᱭᱟ, ᱩᱱᱠᱩ ᱫᱚᱠᱚ ᱟᱹᱣᱨᱤᱭᱟ
ᱛᱚ ᱠᱚ ᱟᱹᱣᱨᱤᱭᱟ ᱛᱟᱭᱱᱚᱢ ᱜᱮᱭᱟ ᱠᱚ ᱾
ᱚᱱᱛᱮ ᱫᱚ?
ᱟᱫᱚ ᱨᱚᱦᱚᱭ ᱠᱚᱫᱚ ᱦᱩᱭᱩᱜ ᱠᱟᱱ ᱜᱮᱭᱟ ᱾ ᱮᱠᱷᱚᱱᱳ ᱵᱟᱠᱚ ᱥᱟᱹᱛ ᱠᱟᱫᱟ, ᱪᱟᱞᱟᱜ ᱠᱟᱱ ᱜᱮᱭᱟ ᱾ ᱚ ᱛᱟᱦᱚᱞᱮ ᱚᱱᱛᱮ ᱫᱚ ᱴᱟᱠᱴᱟᱨ ᱛᱮ ᱥᱮ ᱱᱟᱦᱮᱞ ᱛᱮᱜᱮ ᱯᱮ ᱥᱤ ᱜᱮᱭᱟ? ᱟᱞᱮ ᱱᱚᱛᱮ ᱫᱚ ᱴᱨᱟᱠᱴᱟᱨ ᱛᱮᱜᱮ ᱱᱤᱛᱚᱜ ᱫᱚ ᱾ ᱴᱨᱟᱠᱴᱟᱨ ᱛᱮᱜᱮ ᱥᱤ ᱵᱟᱲᱟ ᱦᱩᱭᱩᱜ ᱠᱟᱱᱟ᱾ ᱱᱟᱦᱮᱞ ᱫᱚ ᱟᱭᱢᱟ ᱫᱤᱱ ᱠᱷᱚᱡᱽ ᱜᱮᱠᱚ ᱟᱲᱟᱜ ᱜᱤᱰᱤ ᱟᱠᱟᱫᱟ ᱾
ᱦᱩᱸ ᱾
ᱟᱯᱮ ᱚᱱᱛᱮ ᱟᱞᱮ ᱥᱮᱫ ᱦᱚᱸ ᱴᱨᱟᱠᱴᱟᱨ ᱜᱮ ᱵᱮᱥᱤ ᱠᱚ ᱥᱤᱭ ᱫᱟ ᱾ ᱟᱫᱚ ᱟᱱ ᱰᱟᱹᱝᱨᱤ ᱠᱚᱫᱚ ᱚᱠᱚᱭ ᱠᱚᱨᱮᱱ ᱰᱟᱹᱝᱨᱤ ᱠᱚ ᱢᱮᱱᱟᱜ ᱠᱚᱣᱟ, ᱠᱟᱸᱰᱟ ᱠᱚ ᱢᱮᱱᱟᱜ ᱠᱚᱣᱟ ᱩᱱᱠᱩ ᱫᱚ ᱤᱭᱟᱹ ᱰᱟᱹᱝᱨᱤ ᱜᱟᱰᱤ ᱰᱟᱹᱝᱨᱤ ᱠᱟᱸᱰᱟ ᱛᱮᱜᱮ ᱠᱚ ᱥᱤᱭ ᱮᱫᱟ ᱟᱨ ᱚᱠᱚᱭ ᱠᱚᱨᱮᱱ ᱫᱚ ᱵᱟᱹᱱᱩᱜ ᱠᱚᱣᱟ ᱩᱱᱠᱩ ᱫᱚ ᱴᱟᱠᱴᱟᱨ ᱜᱮ ᱟᱨ ᱱᱮᱛᱟᱨ ᱫᱚ ᱵᱤᱥᱤ ᱴᱟᱠ ᱴᱟᱨ ᱛᱮᱜᱮ ᱠᱚ ᱥᱤᱭᱮᱫ ᱜᱮᱭᱟ ᱦᱮᱸᱻ ᱚᱠᱟ ᱰᱟᱹᱝᱨᱤ ᱠᱚᱛᱮ ᱫᱚ ᱟᱹᱰᱤ ᱜᱷᱟᱹᱲᱤᱡ ᱥᱚᱢᱚᱭᱮ ᱦᱟᱛᱟᱣ ᱮᱫᱟ ᱵᱟᱝ? ᱦᱳᱭ ᱟᱫᱚ ᱚᱠᱚᱭ ᱠᱚᱨᱮᱱ ᱢᱮᱱᱟᱜ ᱠᱚᱣᱟ ᱩᱱᱠᱩ ᱫᱚ ᱞᱟᱹᱭᱟ ᱴᱟᱠ ᱴᱟᱨ ᱪᱮᱫᱟᱜ ᱤᱧ ᱡᱚᱲᱟᱭᱟ ᱤᱧᱟᱹᱜ ᱢᱮᱱᱟᱜ ᱛᱤᱧᱟᱹ ᱱᱟᱦᱮᱞ ᱜᱟᱹᱰᱤ ᱠᱷᱟᱱ ᱱᱟᱦᱮᱞ ᱛᱮᱜᱮ ᱟᱪᱷᱟ᱾
ᱟᱫᱚ ᱛᱤᱱᱟᱹᱜ ᱫᱷᱟᱣ ᱯᱮ ᱪᱟᱥᱚᱜ ᱛᱮ ᱚᱱᱛᱮ ᱫᱚ? ᱟᱞᱮ ᱱᱚᱱᱛᱮ ᱫᱚ ᱵᱟᱨ ᱫᱷᱟᱣ ᱜᱮᱞᱮ ᱪᱟᱥᱚᱜ ᱜᱮᱭᱟ ᱢᱟᱱᱮ ᱱᱚᱣᱟ ᱟᱥᱟᱲ ᱵᱚᱸᱜᱟ ᱟᱨ ᱫᱷᱚᱨᱚᱱ ᱫᱤᱱ ᱟᱯᱮ ᱚᱱᱛᱮ ᱫᱚ ᱫᱷᱟ ᱨᱮ ᱛᱤᱱ ᱫᱷᱟᱣ? ᱟᱞᱮ ᱱᱚᱛᱮ ᱦᱚᱸ ᱵᱟᱨ ᱫᱷᱟᱣ ᱜᱮ ᱞᱮ ᱪᱟᱥᱚᱜᱼᱟ᱾ ᱟᱫᱚ ᱱᱚᱝᱼᱠᱟ ᱦᱩᱲᱩ ᱠᱚ ᱪᱟᱥ ᱵᱮᱜᱚᱨ ᱟᱨᱦᱚᱸ ᱪᱮᱜᱽ ᱠᱚᱯᱮ ᱪᱟᱥ ᱛᱮ?
ᱟᱭᱢᱟ ᱵᱚᱞᱛᱮ ᱢᱟᱱᱮ ᱚᱱᱟ ᱠᱚᱜᱮ ᱦᱩᱲᱩ ᱠᱚᱞᱮᱞᱮ ᱪᱟᱥ ᱮᱜ ᱜᱮᱭᱟ ᱟᱨ ᱵᱟᱲᱜᱮ ᱠᱚᱨᱮ ᱫᱚ ᱵᱟᱲᱜᱮ ᱠᱚᱨᱮ ᱫᱚ ᱡᱚᱢ ᱞᱟᱹᱜᱤᱫ ᱥᱚᱵᱽᱡᱤ ᱠᱚᱞᱮ ᱨᱚᱦᱚᱭ ᱡᱚᱝᱚᱜᱼᱟ᱾ ᱵᱮᱸᱜᱟᱲ ᱠᱚ ᱠᱩᱸᱫᱽᱨᱤ ᱠᱚ ᱡᱷᱤᱸᱜᱟᱹ ᱠᱚ, ᱢᱟᱹᱨᱤᱡᱽ ᱠᱚ,
ᱚᱱᱟ ᱠᱚᱜᱮ ᱨᱚᱦᱚᱭ ᱦᱩᱭᱩᱜ ᱜᱮ ᱡᱚᱢ ᱞᱟᱹᱜᱤᱫ ᱯᱟᱨᱞᱟ ᱠᱚ ᱡᱚᱢ ᱞᱟᱹᱜᱤᱫ ᱟᱠᱷᱨᱤᱧ ᱟᱹᱠᱷᱨᱤᱧ ᱞᱟᱹᱜᱤᱫ ᱫᱚ ᱵᱟᱝ ᱦᱩᱢᱸ ᱟᱪᱪᱷᱟ ᱥᱚᱵ ᱥᱚᱢᱚᱭ ᱛᱚ ᱠᱤᱨᱤᱧ ᱠᱟᱛᱮ ᱦᱚᱸ ᱵᱟᱝᱜᱮ ᱡᱚᱢ ᱥᱚᱢᱵᱷᱚᱵ ᱵᱟᱝ ᱵᱟᱝᱼᱼ ᱦᱮ ᱟᱫᱚ ᱡᱚᱠᱷᱚᱱ ᱵᱟᱝ ᱛᱟᱦᱮᱸ ᱞᱮᱱᱟ ᱟᱫᱚ ᱚᱱᱟ ᱠᱚᱜᱮ ᱨᱟᱪᱟᱜ ᱵᱟᱲᱟ ᱟᱹᱜᱩ ᱠᱟᱛᱮᱜᱼᱼ ᱟᱯᱮ ᱩᱛᱩ ᱠᱚ ᱦᱩᱭᱩᱜ ᱜᱮᱭᱟ ᱟᱯᱮ ᱢᱟ? ᱟᱞᱮ ᱦᱚᱸᱚᱸ ᱱᱚᱛᱮ ᱫᱚ ᱥᱚᱵᱽᱡᱤ ᱠᱚᱦᱚᱸ ᱪᱟᱥ ᱦᱩᱭᱩᱜ ᱜᱮᱭᱟ᱾ ᱠᱷᱟᱹᱞᱤ ᱚᱲᱟᱜ ᱨᱮ ᱢᱚᱛᱚᱡ ᱫᱚ ᱵᱟᱝ ᱱᱚᱝᱠᱟ ᱟᱹᱷᱨᱤᱧ ᱦᱚᱸ᱾ ᱟᱹᱠᱷᱨᱤᱧ ᱠᱚ ᱪᱟᱞᱟᱜ ᱦᱩᱭᱩᱜ ᱜᱮᱭᱟ᱾ ᱟᱞᱮ ᱱᱚᱛᱮ ᱫᱚ ᱱᱚᱝᱠᱟ ᱤᱭᱟᱹᱠᱚ ᱠᱚ ᱪᱟᱥ-ᱟ ᱠᱚᱸᱰᱦᱟ᱾ ᱛᱟᱨᱯᱚᱨᱮ ᱥᱚᱥᱟ, ᱵᱷᱮᱱᱰᱤ ᱠᱩᱲᱫᱤ ᱟᱲᱟᱜ ᱯᱟᱴ ᱟᱲᱟᱜᱼᱼ
ᱪᱟᱥᱟ ᱦᱚᱲ ᱫᱚᱠᱚ ᱪᱟᱥ ᱜᱮᱭᱟ ᱮᱠᱫᱤᱱ ᱞᱟᱹᱜᱤᱫ ᱟᱞᱮ ᱫᱚ ᱵᱟᱝ ᱜᱤᱞᱤ ᱪᱟᱥ ᱞᱟᱹᱜᱤᱫ ᱫᱚ ᱵᱟᱝᱼᱼ ᱢᱟᱱᱮ ᱟᱹᱠᱷᱨᱤᱧ ᱞᱟᱹᱜᱤᱫ ᱛᱮᱼᱼ ᱦᱮ ᱟᱹᱠᱷᱨᱤᱧ ᱜᱮ ᱟᱹᱠᱷᱨᱤᱧ ᱞᱟᱹᱜᱤᱫ ᱛᱮᱫᱚ ᱵᱚᱞᱮ ᱡᱟᱹᱥᱛᱤ ᱠᱟᱭᱛᱮᱼᱼ ᱟᱭᱢᱟ ᱨᱚᱦᱚᱭ ᱦᱩᱭᱩᱜᱼᱟ᱾
ᱦᱩᱸ, ᱦᱩᱸ
ᱟᱨᱼᱼ ᱵᱟᱢ ᱨᱚᱦᱚᱭ ᱞᱮᱠᱷᱟᱱ ᱫᱚ ᱪᱤᱠᱟᱢ ᱟᱹ ᱟᱹᱠᱷᱨᱤᱧ ᱫᱟᱲᱮᱭᱟᱜᱼᱟ ᱟᱨ ᱟᱹᱷᱨᱤᱧ ᱠᱟᱛᱮ ᱡᱟᱜᱮ ᱴᱟᱠᱟ ᱯᱚᱭᱥᱟ ᱦᱤᱡᱩᱜᱼᱟ᱾ ᱥᱚᱝᱼᱥᱟᱨ ᱨᱮ ᱞᱟᱹᱜᱤᱫ
ᱦᱳᱭᱸ
ᱚᱱᱟᱛᱮ ᱟᱞᱮᱚ ᱛᱷᱚᱲᱟ ᱰᱷᱮᱨᱧᱚᱜ ᱜᱮᱞᱮ ᱪᱟᱥᱟ ᱥᱚᱵᱽᱡᱤ ᱠᱚᱫᱚ᱾ ᱟᱨ ᱚᱲᱟᱜ ᱠᱚᱨᱮ ᱫᱚ ᱛᱟᱦᱚᱞᱮ ᱪᱤᱞᱮ ᱠᱚ ᱢᱮᱱᱟᱜ ᱠᱚᱛᱟᱯᱮ ᱜᱮᱭᱟ? ᱚᱲᱟᱜ ᱨᱮᱫᱚ ᱠᱷᱟᱹᱞᱤ ᱢᱮᱨᱚᱢ ᱢᱚᱛᱤᱜ ᱜᱮ,
ᱚᱻ
ᱚᱻ ᱟᱯᱮ ᱴᱷᱮᱱ ᱫᱚ᱾ ᱟᱞᱮ ᱨᱮᱱ ᱫᱚ ᱥᱩᱠᱨᱤ ᱢᱤᱜᱴᱤᱜ ᱢᱮᱱᱟᱭ ᱛᱟᱞᱮᱭᱟ ᱟᱨ ᱥᱤᱢ ᱠᱚ ᱢᱮᱱᱟᱜ᱾ ᱠᱚᱣᱟ ᱟᱨ ᱰᱟᱹᱝᱨᱤ ᱢᱤᱜᱴᱤᱱ ᱢᱮᱱᱟᱭᱟ᱾ ᱩ ᱦᱮᱸ ᱵᱚᱞᱮ ᱱᱩᱠᱩ ᱠᱚ ᱛᱟᱸᱦᱮ ᱞᱮᱱ ᱠᱷᱟᱱ ᱫᱚ ᱛᱷᱚᱲᱟ᱾ ᱢᱚᱡᱽ ᱜᱤ ᱵᱟᱝ᱾
ᱦᱳᱭ ᱦᱳᱭ᱾
ᱦᱚᱭ᱾ ᱟᱫᱚ ᱢᱤᱜᱴᱤᱱ ᱵᱟᱨᱭᱟ ᱫᱚ ᱴᱷᱤᱠ ᱜᱮᱭᱟ ᱟᱨ ᱡᱩᱫᱤ ᱰᱷᱮᱨ ᱡᱟᱹᱥᱛᱤ ᱧᱚᱜ ᱫᱚᱦᱚ ᱢᱟᱱᱮ᱾ ᱠᱤᱱᱛᱩ ᱩᱱᱠᱩ ᱯᱤᱪᱷᱟᱹ ᱨᱮᱜᱤ ᱢᱤᱜ ᱦᱚᱲ ᱜᱮ ᱫᱚᱨᱠᱟᱨᱟ ᱦᱮᱸ ᱦᱮᱸ᱾
ᱦᱩᱸ ᱦᱩᱸ᱾ ᱟᱨ ᱢᱤᱜᱴᱤᱱ ᱠᱷᱟᱱ ᱫᱚ ᱪᱟᱹᱰᱤᱭᱟᱹ ᱜᱤᱰᱤ ᱠᱮᱫᱮᱭᱟᱢ ᱪᱟᱹᱰᱭᱟᱹ ᱫᱮᱭᱟᱢ ᱦᱳᱭᱱᱟ᱾
ᱦᱩᱸ ᱩᱱᱠᱩ ᱛᱟᱸᱦᱮ ᱦᱚᱸ ᱴᱷᱤᱠᱟᱹᱱ ᱠᱟᱱ ᱜᱮᱭᱟ ᱟ ᱟᱨ ᱞᱟᱦᱟ ᱨᱮᱫᱚ ᱦᱮᱸ᱾ ᱵᱚᱞᱮ ᱩᱱᱠᱩ ᱛᱟᱸᱦᱮ ᱦᱚᱸ ᱵᱚᱞᱮ ᱡᱟᱹᱨᱩᱲ ᱠᱟᱱ ᱜᱮᱭᱟ᱾ ᱦᱳᱭ ᱞᱟᱦᱟᱛᱮ ᱡᱮᱢᱚᱱ ᱫᱚᱢᱮ ᱠᱚ ᱪᱟᱥ ᱠᱮᱠᱚᱣᱟ ᱰᱟᱹᱝᱨᱤ ᱢᱮᱨᱚᱢ᱾ ᱡᱷᱚᱛᱚ ᱜᱮ ᱡᱟᱹᱥᱛᱤ ᱧᱚᱜ ᱦᱮᱸ᱾ ᱟᱨ ᱱᱤᱛᱚᱜ ᱫᱚ ᱩᱱᱟᱹᱜ ᱡᱟᱹᱥᱛᱤ ᱫᱚ ᱵᱟᱝ ᱜᱮᱠᱚ ᱪᱟᱥᱮᱜ ᱠᱚᱣᱟ᱾ ᱚᱱᱟ ᱜᱩᱨᱤᱡ ᱠᱚᱛᱮ ᱜᱮ ᱠᱷᱚᱛ ᱠᱚᱨᱮ ᱦᱚᱸᱠᱚ ᱚᱱᱟ ᱠᱚᱛᱮ ᱜᱮ ᱠᱤᱨᱤᱧ ᱠᱟᱛᱮ ᱫᱚ ᱞᱟᱦᱟ ᱛᱮᱫᱚ ᱡᱮᱢᱚᱱ᱾ ᱚᱱᱮ ᱜᱩᱨᱤᱡ ᱥᱟᱨ ᱠᱚ ᱵᱟᱝ ᱜᱮᱠᱚ ᱠᱤᱨᱤᱧ ᱠᱮᱭᱟ ᱱᱤᱛᱚᱜ ᱫᱚ ᱡᱷᱚᱛᱚ ᱜᱮ ᱠᱤᱨᱤᱧ ᱦᱮᱸ ᱦᱮᱸ ᱦᱮᱸ᱾
ᱦᱩᱸ᱾
ᱟᱫᱚ ᱱᱤᱛᱳᱜ ᱫᱚ ᱦᱩᱜᱩᱱᱠᱩ ᱡᱩᱫᱤᱢ ᱟᱹᱥᱩᱞ ᱞᱮᱠᱚ ᱠᱷᱟᱭ ᱰᱟᱝᱨᱤ ᱢᱮᱨᱚᱢ᱾ ᱛᱟᱦᱞᱮ ᱢᱤᱜ ᱦᱚᱲ ᱫᱚ ᱚᱱᱟ ᱨᱮᱜᱤ ᱛᱟᱸᱦᱮ ᱦᱩᱭᱩᱜᱼᱟ᱾
ᱦᱚᱸ᱾
ᱦᱚᱸ ᱩᱱᱟᱹᱜ ᱩᱱᱠᱩ ᱵᱟᱹᱜᱤ ᱠᱟᱛᱮ ᱫᱚ ᱟᱨ ᱪᱮᱜ ᱦᱚᱸ ᱵᱟᱝᱮᱢ ᱠᱟᱹᱢᱤ ᱫᱟᱲᱤᱭᱟᱜ-ᱟ᱾
ᱩᱸ ᱦᱩᱸᱜ᱾
ᱟᱫᱚ ᱩᱱᱠᱩ ᱦᱚᱸᱠᱚ ᱫᱚᱨᱠᱟᱨ ᱠᱟᱱ ᱜᱮᱭᱟ ᱪᱮᱫᱟᱜ ᱡᱮ ᱡᱟᱦᱟᱱᱟᱜ ᱚᱥᱩᱵᱤᱫᱷᱟ ᱨᱮᱦᱚᱸ ᱩᱱᱠᱩ ᱰᱟᱹᱝᱨᱤ ᱢᱮᱨᱚᱢ ᱠᱚ ᱛᱟᱸᱦᱮ ᱞᱮᱱ ᱠᱷᱟᱱ ᱟᱠᱷᱨᱤᱧ ᱜᱚᱞ ᱠᱮᱜ ᱠᱚᱣᱟ ᱟᱨ ᱯᱚᱭᱥᱟ ᱴᱟᱠᱟ ᱠᱚ ᱦᱮᱡ ᱜᱚᱜᱱᱟ᱾ ᱦᱳᱭ ᱫᱩᱠᱷ ᱵᱤᱯᱚᱛ ᱠᱚᱨᱮ᱾ ᱦᱮᱸ ᱟᱨ ᱵᱟᱝ ᱠᱩ ᱛᱟᱸᱦᱮ ᱞᱮᱱᱠᱷᱟᱱ ᱫᱚ ᱢᱟ ᱚᱠᱚᱭᱮᱢ ᱠᱚᱭᱮᱭᱟ ᱩᱱᱟᱹᱜ ᱦᱚᱴᱟᱛ ᱠᱚᱨᱮ ᱫᱚ ᱵᱟᱝᱠᱚ ᱮᱢᱚᱜ-ᱟ ᱥᱮ᱾ ᱩᱸ ᱵᱟᱠᱚ ᱵᱟᱝ ᱜᱮᱠᱚ ᱮᱢᱚᱜ ᱠᱟᱱᱟ ᱱᱮᱛᱟᱨ ᱫᱚ ᱟᱨᱦᱚᱸ ᱩᱸ ᱦᱩᱸᱜ᱾ ᱡᱟᱸᱦᱟᱱᱟᱜ ᱱᱤᱡᱮᱨᱟᱜ ᱡᱤᱱᱤᱥ ᱡᱩᱫᱤᱢ ᱮᱢᱟᱭᱟ ᱛᱟᱦᱚᱞᱮ ᱦᱚᱭᱛᱳ ᱯᱩᱭᱥᱟᱹ ᱴᱟᱠᱟᱭ ᱮᱢᱟᱜ ᱢᱮᱭᱟ᱾ ᱦᱮᱸ ᱟᱨ ᱵᱟᱠᱚ ᱵᱤᱥᱥᱟᱹᱥ ᱟᱠᱚ ᱠᱟᱱᱟ ᱥᱮ ᱞᱟᱦᱟᱛᱮ ᱡᱮᱢᱚᱱ ᱵᱤᱥᱥᱟᱹᱥ ᱴᱤᱥᱥᱟᱹᱥ ᱛᱟᱸᱦᱮ ᱞᱮᱱᱟ ᱱᱮᱛᱟᱨ ᱫᱚ ᱡᱷᱚᱛᱚ ᱩᱱᱟᱹᱜ ᱦᱚᱲ ᱵᱟᱠᱚ ᱵᱤᱥᱥᱟᱹᱥ ᱟᱠᱚ ᱠᱟᱱᱟ ᱵᱟᱝ ᱵᱟᱝ᱾ ᱟᱫᱚ ᱚᱱᱮ ᱵᱤᱥᱥᱟᱹᱥ ᱠᱟᱛᱮᱜ ᱨᱮᱦᱚᱸ ᱟᱢ ᱡᱚᱫᱤ ᱩᱱᱤ ᱥᱳᱢᱳᱭ ᱨᱮ ᱴᱟᱠᱟ ᱯᱚᱭᱥᱟ ᱵᱟᱝ ᱮᱢ ᱨᱩᱣᱟᱹᱲ ᱟᱭᱟ ᱥᱮ ᱩᱱᱤ᱾ ᱦᱚᱸ ᱟᱢ ᱪᱮᱛᱟᱱ ᱨᱮ ᱯᱟᱹᱛᱭᱟᱹᱣ ᱫᱚ ᱟᱫᱚᱜ ᱛᱟᱭᱟ᱾
ᱦᱳᱭ᱾
ᱛᱟᱦᱞᱮ ᱠᱷᱟᱱ ᱟᱯᱮ ᱚᱱᱛᱮ ᱢᱟᱴᱷ ᱠᱷᱚᱱ ᱫᱚ ᱠᱟᱴᱠᱚᱢ ᱠᱚᱫᱚ ᱯᱮ ᱟᱹᱜᱩᱭᱮᱜ ᱠᱚᱣᱟ ᱥᱮ ᱵᱟᱝ? ᱠᱟᱴᱠᱚᱢ ᱠᱚ ᱟᱹᱜᱩ ᱦᱳᱭᱳᱜ ᱠᱟᱱ ᱜᱮᱭᱟ ᱱᱤᱡᱮᱨᱟᱜ ᱡᱚᱢ ᱞᱮᱠᱟ ᱟᱨᱠᱤ ᱩᱱᱟᱹᱜ ᱡᱟᱹᱥᱛᱤ ᱫᱚ ᱵᱟᱝ᱾ ᱠᱚ ᱧᱟᱢᱚᱜ ᱠᱟᱱᱟ ᱜᱚᱸᱜᱷᱟ ᱠᱚ ᱠᱟᱴᱠᱚᱢ ᱠᱚ ᱨᱚᱠᱚᱡ ᱠᱚ ᱠᱚᱢ ᱚᱱᱠᱟ ᱟᱨᱠᱤ ᱟᱨ ᱡᱟᱥᱛᱤ ᱫᱚ ᱵᱟᱭ ᱫᱟᱜ ᱡᱟᱹᱲᱤᱭᱮᱫᱟ ᱥᱮ ᱫᱟᱜ ᱡᱟᱹᱲᱤ ᱞᱮᱠᱷᱟᱡ ᱨᱚᱠᱚᱡ ᱠᱟᱴᱠᱚᱢ ᱠᱚ ᱡᱟᱹᱥᱛᱤᱜ-ᱟ ᱦᱮᱸ ᱦᱮᱸ᱾ ᱚᱱᱛᱮ ᱫᱚ ᱛᱟᱦᱞᱮ ᱨᱚᱠᱚᱡ ᱠᱟᱴᱠᱚᱢ ᱪᱮᱠᱟ ᱠᱚ ᱧᱟᱢᱚᱜ? ᱧᱟᱢᱚᱜ ᱠᱟᱱ ᱜᱮᱭᱟᱠᱚ ᱳᱭ ᱛᱷᱚᱲᱟ ᱛᱷᱩᱲᱤ ᱧᱟᱢ ᱫᱚᱠᱚ ᱧᱟᱢᱚᱜ ᱠᱟᱱᱟ ᱡᱚᱠᱷᱚᱱ ᱟᱨᱦᱚᱸ ᱚᱱᱮ ᱠᱷᱮᱛ ᱠᱚ ᱡᱚᱠᱷᱚᱱ ᱠᱚ ᱥᱤᱭᱫᱟ ᱥᱮ ᱦᱮᱸ ᱦᱮᱸ᱾ ᱛᱚᱠᱷᱚᱱ ᱟᱹᱜᱩ ᱦᱩᱭᱩᱜ ᱠᱟᱱᱟ᱾ᱚᱱᱟ ᱴᱟᱠᱴᱟᱨ ᱛᱟᱭᱱᱚᱢ ᱛᱮ᱾ ᱦᱩᱸ᱾ ᱛᱟᱯᱚᱨᱮ ᱟᱲᱟᱜ ᱠᱩ ᱥᱤᱜ ᱟᱹᱜᱩ ᱦᱩᱭᱩᱜ ᱠᱟᱱᱟ᱾ ᱚ᱾ ᱛᱟᱦᱞᱮ ᱟᱯᱮ ᱚᱱᱛᱮ ᱫᱚ ᱵᱤᱨ ᱫᱚ ᱥᱩᱨ ᱜᱮᱭᱟ ᱥᱮ ᱥᱟᱺᱜᱤᱧ ᱜᱮᱭᱟ?
ᱥᱟᱹᱜᱤᱧ ᱜᱮᱭᱟ ᱵᱤᱨ ᱫᱚ ᱟᱞᱮ ᱴᱷᱮᱡ ᱟᱞᱮ ᱴᱷᱮᱱ ᱠᱷᱚᱱ ᱫᱚ᱾
ᱚ ᱚ᱾ ᱮᱭᱵ ᱛᱮᱢᱚᱱ ᱠᱤᱪᱷᱩᱴᱟ ᱥᱟᱭᱠᱮᱞ ᱛᱮ ᱢᱚᱴᱚᱨ ᱥᱟᱭᱠᱮᱞ ᱛᱮ ᱥᱮᱱ ᱜᱟᱱᱚᱜᱼᱟ ᱟᱨᱠᱤ᱾ ᱟᱪᱪᱦᱟ᱾ ᱥᱟᱺᱜᱤᱧᱟ ᱟᱨᱠᱤ ᱟᱨ ᱛᱟᱲᱟᱢ ᱛᱮᱫᱚ ᱢᱟᱱᱮ ᱡᱟᱹᱥᱛᱤ ᱧᱚᱜ ᱦᱚᱲ ᱠᱷᱟᱱ ᱫᱚ ᱛᱟᱦᱚᱞᱮ ᱡᱷᱚᱛᱚ ᱦᱚᱲ ᱛᱮᱢ ᱛᱟᱲᱟᱢ ᱛᱮᱢ ᱪᱟᱞᱟᱜᱼᱟ᱾ ᱦᱮᱸᱦᱮᱸ᱾ ᱮᱠᱞᱟ ᱫᱚ ᱟᱫᱚ ᱥᱟᱹᱜᱤᱧ ᱜᱮᱭᱟ ᱛᱚ᱾ᱟᱫᱚ ᱥᱟᱸᱡ-ᱥᱩᱸᱡ ᱜᱮ ᱵᱩᱡᱷᱟᱹᱜ ᱜᱮᱭᱟ᱾ ᱦᱮᱸ ᱦᱮᱸ᱾ ᱛᱟᱦᱞᱮ ᱟᱯᱮ ᱚᱱᱛᱮ ᱫᱚ ᱯᱩᱴᱠᱟᱹ ᱠᱚᱫᱚ ᱯᱮ ᱟᱹᱜᱩᱭᱮᱫ ᱠᱚᱣᱟ ᱥᱮ ᱵᱟᱝ? ᱯᱩᱴᱠᱟᱹ ᱠᱚᱫᱚ ᱢᱤᱫ ᱫᱷᱟᱣ ᱵᱟᱨ ᱫᱷᱟᱣ ᱜᱟᱱ ᱥᱮᱱ ᱦᱩᱭ ᱞᱮᱱᱟ ᱟᱫᱚ ᱩᱸᱢ ᱢᱤᱫ ᱡᱚᱢ ᱞᱮᱠᱟ ᱠᱚ ᱟᱹᱜᱩ ᱦᱩᱭ ᱞᱮᱱᱟ ᱟᱨᱠᱤ ᱚᱱᱛᱮ ᱫᱚ ᱟᱯᱮ ᱥᱮᱫ ᱫᱚ ᱛᱟᱦᱚᱞᱮ ᱪᱮᱫ ᱵᱩᱨᱩ ᱫᱤᱥᱚᱢ ᱠᱟᱱᱟ ᱯᱮ ᱥᱮ ᱚᱝᱠᱟ ᱵᱤᱨ ᱫᱤᱥᱚᱢ? ᱟᱞᱮ ᱱᱚᱱᱛᱮ ᱫᱚ ᱵᱤᱨ ᱦᱚᱸ ᱵᱟᱹᱱᱩᱜᱼᱟ ᱵᱩᱨᱩ ᱦᱚᱸ ᱵᱟᱹᱱᱩᱜᱼᱟ᱾ ᱦᱩᱸ᱾ ᱱᱟᱢᱟᱞ᱾ ᱦᱩᱸ ᱦᱩᱸ ᱟᱞᱮ ᱫᱚ ᱱᱟᱢᱟᱞ ᱫᱤᱥᱚᱢ ᱟᱫᱚ ᱵᱤᱨ ᱢᱮᱱᱟᱜ ᱠᱷᱟᱱ ᱫᱚ ᱦᱟᱱᱮ ᱟᱹᱰᱤ ᱥᱟ ᱥᱟᱺᱜᱤᱧ ᱨᱮ ᱵᱤᱨ ᱪᱟᱞᱟᱜ ᱢᱮ᱾ ᱚ᱾ ᱚ ᱵᱤᱨ ᱥᱟᱺᱜᱤᱧ ᱜᱮᱛᱟ ᱞᱮᱭᱟ ᱟᱫᱚ ᱚᱱᱮ ᱟᱵᱚᱱᱟᱜ ᱯᱩᱡᱟᱹ ᱠᱚᱨᱮ ᱥᱟᱨᱡᱚᱢ ᱥᱟᱠᱟᱢ ᱠᱚᱛᱚ ᱞᱟᱜᱟᱜ ᱜᱮᱭᱟ ᱟᱫᱚ ᱛᱚᱠᱷᱚᱱ ᱫᱚ ᱵᱤᱨ ᱪᱟᱞᱟᱣ ᱛᱮᱜᱮ ᱞᱟᱜᱟᱜ ᱜᱮᱭᱟ᱾ ᱦᱮᱸ᱾ ᱛᱚᱠᱷᱚᱱ ᱫᱚ ᱪᱟᱞᱟᱣ ᱛᱮᱜᱮ ᱦᱩᱭᱩᱜᱼᱟ᱾ ᱥᱟᱦᱟᱱ ᱯᱟᱞᱟ ᱠᱚᱛᱮ ᱦᱚᱸᱞᱮ ᱠᱚᱥᱴᱚ ᱜᱮᱭᱟ᱾ ᱦᱮᱸ ᱦᱮᱸ ᱦᱮᱸ ᱟᱞᱮ ᱱᱚᱛᱮ ᱦᱚᱸ ᱚᱱᱮ ᱵᱤᱨ ᱪᱟᱞᱟᱜ ᱢᱮ ᱫᱤᱭᱮ ᱟᱹᱜᱩᱭ ᱢᱮ᱾ ᱦᱮᱸᱦᱮᱸ᱾ ᱠᱚᱥᱴᱚ ᱠᱟᱛᱮᱜ ᱨᱮᱦᱚᱢ ᱪᱤᱠᱟᱹᱭᱟ ᱚᱱᱟ ᱠᱚᱫᱚ ᱟᱹᱜᱩ ᱦᱩᱭᱩᱜᱼᱟ ᱚᱱᱟ ᱵᱟᱢ ᱟᱹᱜᱩ ᱞᱮᱠᱷᱟᱱ ᱫᱚ ᱫᱟᱠᱟ ᱠᱚᱫᱚ ᱪᱮᱠᱟᱢ ᱤᱥᱤᱱᱟ᱾ ᱵᱚᱞᱮ ᱥᱟᱦᱟᱱ ᱠᱚ ᱵᱟᱢ ᱟᱹᱜᱩ ᱞᱮᱠᱷᱟᱱ ᱫᱚ ᱪᱮᱫ ᱛᱮᱢ ᱤᱥᱤᱱᱟ? ᱦᱳᱭ ᱟᱫᱚ ᱡᱮᱢᱚᱱ ᱛᱩᱲᱤ ᱠᱷᱰᱟ ᱠᱚ ᱥᱚᱨᱥᱟ ᱠᱷᱟᱰᱟ᱾ ᱠᱚ ᱟᱫᱚ ᱚᱱᱟ ᱠᱚᱜᱮ᱾ ᱫᱚᱦᱚ ᱥᱟᱢᱴᱟᱣ ᱠᱟᱜ ᱦᱩᱭᱩᱜᱼᱟ ᱚᱱᱟ ᱛᱮᱜᱮ ᱫᱟᱠᱟ ᱩᱛᱩ ᱠᱚᱫᱚ ᱤᱥᱤᱱ ᱦᱩᱭᱩᱜ ᱜᱮᱭᱟ᱾ ᱛᱟᱦᱞᱮ ᱟᱯᱮ ᱚᱱᱛᱮ ᱫᱚ ᱢᱟᱴᱷ ᱠᱚᱨᱮ ᱫᱚ ᱪᱮᱫ ᱠᱚ ᱟᱲᱟᱜ ᱦᱩᱭᱩᱜ ᱛᱮ? ᱦᱮᱸ ᱟᱲᱟᱜ ᱥᱟᱠᱟᱢ ᱠᱚ ᱪᱮᱫ ᱠᱚ ᱦᱩᱭᱩᱜᱼᱟ ᱦᱟᱯᱮ ᱚᱱᱛᱮ?
ᱦᱩᱭᱩᱜ ᱜᱮᱭᱟ ᱪᱟᱛᱚᱢ ᱟᱲᱟᱜ ᱠᱚ᱾ ᱛᱟᱨᱯᱚᱨᱮ ᱦᱩᱸᱢ ᱦᱩᱭᱩᱜ ᱜᱮᱭᱟ ᱵᱤᱵᱷᱤᱱᱱᱚ ᱟᱲᱟᱜ ᱠᱚ, ᱢᱟᱴᱷ ᱠᱚᱨᱮ ᱪᱮᱫ ᱟᱲᱟᱜ ᱠᱚ ᱦᱩᱭᱩᱜ ᱜᱮᱭᱟ᱾
ᱟᱯᱮ ᱥᱮᱫ? ᱫᱚ ᱟᱞᱮ ᱱᱚᱛᱚ ᱚᱱᱮ ᱪᱟᱛᱚᱢ ᱟᱲᱟᱜ ᱠᱩᱲ ᱛᱟᱨᱯᱚᱨᱮ ᱜᱟᱹᱨᱩᱰᱤ ᱟᱲᱟᱜ᱾ ᱟᱨ ᱚᱱᱟ ᱠᱚ ᱦᱩᱭᱩᱜ ᱜᱮᱭᱟ᱾ ᱴᱟᱭᱤᱢ ᱦᱚᱸ ᱛᱚ ᱦᱮᱡ ᱥᱮᱴᱮᱨ ᱠᱚᱜ ᱠᱟᱱ ᱛᱟᱞᱟᱝ-ᱟ᱾ ᱦᱮᱸ᱾ ᱢᱟ ᱛᱟᱦᱞᱮ ᱱᱚᱝᱠᱟ ᱜᱮᱞᱟᱝ ᱜᱚᱞᱯᱷᱚᱭᱟ᱾ ᱦᱮᱸ ᱦᱮᱸ ᱴᱷᱤᱠᱟᱹᱱ ᱜᱮᱭᱟ᱾ ᱢᱟ ᱮᱱᱠᱷᱟᱱ᱾
ᱡᱚᱸᱦᱟᱨ ᱜᱮ᱾
ᱡᱚᱸᱦᱟᱨ ᱜᱮ᱾ ᱡᱚᱸᱦᱟᱨ ᱜᱮ᱾